ᱦᱮᱞᱳ ᱦᱮᱞᱳ
ᱦᱳᱭ ᱟᱸᱡᱚᱢᱚᱜ ᱠᱟᱱᱟ ᱥᱮ ᱵᱟᱝ?
ᱦᱳᱭ ᱟᱸᱡᱚᱢᱚᱜ ᱠᱟᱱ ᱜᱮᱭᱟ᱾
ᱟᱪᱪᱷᱟ ᱟᱫᱚ ᱜᱚᱝᱠᱮ ᱛᱟᱦᱚᱞᱮ ᱦᱳᱭ ᱟᱸᱡᱚᱢᱚᱜ ᱠᱟᱱ ᱜᱮᱭᱟ᱾
ᱟᱪᱪᱷᱟ ᱟᱪᱪᱷᱟ᱾
ᱟᱫᱚ ᱜᱚᱢᱠᱮ ᱛᱟᱦᱚᱞᱮ ᱪᱮᱫ ᱮᱢ ᱪᱤᱠᱟᱹ ᱵᱟᱲᱟᱭᱮᱫᱼᱟ ᱱᱤᱛᱚᱜ ᱫᱚ ᱛᱟᱦᱚᱞᱮ᱾
ᱪᱮᱫ ᱦᱚᱸ ᱵᱟᱝᱜᱮ ᱱᱤᱛᱚᱜ ᱫᱚ ᱱᱚᱝᱠᱟ ᱚᱲᱟᱜ ᱠᱚᱨᱮ ᱜᱮ ᱫᱩ ᱜᱤᱛᱤᱡ ᱵᱟᱲᱟ ᱦᱩᱭ ᱟᱠᱟᱱᱟ᱾
ᱟᱪᱪᱷᱟ ᱟᱫᱚ ᱱᱚᱝᱠᱟ ᱫᱟᱜ ᱮ ᱡᱟᱹᱲᱤ ᱮᱫᱟ ᱥᱮ ᱪᱮᱫᱞᱮᱠᱟ?
ᱦᱳᱭ ᱦᱳᱭ ᱱᱚᱛᱮ ᱫᱚ ᱫᱟᱜ ᱡᱟᱲᱤᱭᱮᱜ ᱟᱭ ᱚᱱᱟᱛᱮ ᱜᱤᱛᱤᱡ ᱵᱟᱲᱟ ᱦᱩᱭ ᱠᱟᱱᱟ ᱱᱤᱛᱚᱜ ᱫᱚ ᱾
ᱟᱪᱪᱷᱟ ᱟᱫᱚ ᱦᱳᱭ ᱚᱱᱠᱟᱜᱮ ᱟᱞᱮ ᱥᱮᱫ ᱦᱚᱸ ᱚᱱᱠᱟᱜᱮ ᱫᱟᱜ ᱮ ᱡᱚᱨᱚᱭᱮᱫᱼᱟ ᱾ ᱟᱫᱚ ᱵᱟᱨᱦᱮ ᱥᱮᱫ ᱛᱳᱫ ᱦᱳᱭ ᱠᱟᱱᱟ ᱟᱫᱚ ᱚᱲᱟᱜ ᱠᱚᱨᱮᱫ ᱫᱚ ᱠᱷᱟᱱ ᱱᱚᱝᱠᱟ ᱾ ᱮᱸᱻ ᱱᱮᱴᱳᱣᱟᱨᱠ ᱠᱚ ᱵᱟᱭ ᱧᱟᱢᱟ ᱟᱫᱚᱼᱼ ᱯᱷᱳᱱ ᱠᱚ ᱤᱭᱟᱹ ᱧᱮᱞ ᱦᱩᱭᱩᱜ ᱠᱟᱱᱟ ᱟᱨ ᱵᱟᱨᱦᱮ ᱥᱮᱫ ᱠᱚᱨᱮᱜᱤ ᱾
ᱟᱪᱪᱷᱟ ᱜᱚᱝᱠᱮ ᱪᱮᱫ ᱪᱚᱝ ᱚᱱᱠᱟ ᱵᱮᱠᱜᱨᱟᱣᱩᱱᱰ ᱟᱣᱟᱡᱽ ᱦᱤᱡᱩᱜ ᱠᱟᱱᱟ ᱚᱱᱟ ᱠᱟᱹᱴᱤᱡ ᱤᱭᱟᱹ ᱵᱮᱱ ᱾
ᱪᱮᱫ ᱞᱮᱠᱟ?
ᱚᱱᱠᱟ ᱠᱷᱟᱲᱟᱨ ᱠᱷᱲᱚᱨ ᱟᱨᱠᱤ ᱟᱸᱡᱚᱢᱚᱜ ᱠᱟᱱᱟ ᱾
ᱮ ᱛᱤᱱᱟᱹᱜ ᱡᱩᱨ?
ᱡᱩᱨ ᱜᱮ ᱟᱸᱡᱚᱢᱚᱜ ᱠᱟᱱᱟ ᱾
ᱟᱸᱡᱚᱢᱚᱜ ᱠᱟᱱ ᱜᱮᱭᱟ ᱱᱤᱛᱚᱜ ᱦᱚᱸ?
ᱦᱳᱭ ᱦᱳᱭ ᱟᱸᱚᱢᱚᱜ ᱠᱟᱱ ᱜᱮᱭᱟ ᱛᱚ ᱾ ᱦᱩᱸ
ᱱᱤᱛᱚᱜ ᱴᱷᱤᱠ ᱜᱮᱭᱟ?
ᱦᱳᱭ ᱦᱳᱭ ᱱᱤᱛᱳᱜ ᱫᱚ ᱩᱱᱟᱹᱜ ᱫᱚ ᱵᱟᱭ ᱟᱸᱡᱚᱢᱚᱜ ᱠᱟᱱᱟ ᱾
ᱟᱪᱪᱷᱟ ᱟᱫᱚ ᱦᱳᱭ ᱟᱫᱚ ᱛᱟᱦᱚᱞᱮ ᱮᱸ ᱱᱚᱝᱠᱟ ᱛᱟᱨᱟᱥᱤᱧ ᱵᱮᱲᱟ ᱫᱟᱜ ᱫᱚ ᱪᱤᱠᱟᱹ ᱫᱚ ᱪᱮᱫ ᱮᱢ ᱪᱤᱠᱟᱹᱭᱟ ᱦᱟᱸᱜ ᱠᱷᱟᱱ ᱟᱨ ᱫᱟᱜ ᱫᱟᱭ ᱟᱨ ᱵᱟᱠᱷᱟᱡ ᱫᱚ ᱢᱳᱲ ᱥᱮᱫ ᱠᱟᱹᱴᱤᱡ ᱪᱟᱞᱟᱣ ᱦᱩᱭ ᱠᱚᱜ ᱜᱮᱭᱟ ᱟᱫᱚ ᱜᱚᱝᱼᱼ ᱛᱟᱦᱟᱞᱮ ᱱᱚᱝᱠᱟ ᱫᱟᱜᱽ ᱡᱟᱯᱩᱫ ᱨᱮᱦᱚᱸ ᱮᱱᱛᱮ ᱨᱮᱦᱚᱸ ᱱᱟᱥᱮ ᱛᱟᱦᱚᱞᱮ ᱱᱚᱝᱠᱟ ᱟᱰᱟ ᱵᱟᱢ ᱪᱟᱞᱟᱣ ᱵᱟᱲᱟᱜ ᱜᱮᱭᱟ?
ᱵᱟ ᱵᱟᱝ ᱱᱤᱛᱚᱜ ᱫᱚ ᱦᱟᱸᱜ ᱫᱟᱜ ᱡᱚᱨᱚᱜ ᱠᱟᱱᱟ ᱛᱚ ᱟᱫᱚ ᱪᱟᱞᱟᱜ ᱦᱩᱭᱩᱜᱼᱟ ᱠᱟᱹᱴᱤᱡ ᱟᱨ ᱠᱤᱪᱷᱩ ᱠᱷᱚᱱ ᱱ ᱯᱚᱨᱮ ᱜᱮ ᱮ ᱦᱟᱸᱜ ᱾ ᱚᱻ ᱚᱱᱟᱛᱮ ᱵᱟᱹᱞᱤᱧ ᱪᱟᱞᱟᱣ ᱠᱟᱱᱟ ᱱᱤᱛᱚᱜ ᱫᱚ ᱫᱟᱜ ᱡᱚᱨᱚᱠ ᱱᱤᱛᱚᱜ ᱜᱮ ᱡᱟᱹᱥᱛᱤ ᱡᱳᱨᱜᱮ ᱡᱚᱨᱚᱭᱮᱜᱼᱟ ᱱᱚᱛᱮ ᱫᱚ ᱚᱱᱟᱛᱮ ᱦᱟᱸᱜ ᱵᱟᱹᱞᱤᱧ ᱚᱰᱚᱠ ᱫᱟᱲᱮᱭᱟᱜ ᱠᱟᱱᱟ ᱾
ᱟᱪᱪᱷᱟ
ᱪᱷᱟᱛᱟ ᱠᱚᱢᱟ ᱵᱟᱹᱱᱩᱜᱼᱟ ᱾
ᱚ ᱟᱪᱪᱷᱟ
ᱟᱫᱚ ᱚᱱᱠᱟ ᱫᱚᱨᱠᱟᱨ ᱠᱚᱫᱚ ᱵᱟᱹᱱᱩᱜᱼᱟ ᱦᱟᱸᱜ
ᱦᱳᱭ ᱦᱳᱭ ᱫᱚᱨᱠᱟᱨ ᱠᱚᱫᱚ ᱟᱫᱚ ᱱᱚᱜ-ᱚᱝᱠᱟ ᱡᱩᱫᱤ ᱟᱹᱛᱩ ᱚᱲᱟᱜ ᱨᱮ ᱡᱩᱫᱤ ᱟᱫᱚ ᱫᱚᱠᱟᱱ ᱠᱚ ᱡᱩᱫᱤ ᱛᱟᱦᱮᱱᱟ ᱮᱱᱠᱷᱟᱱ ᱴᱷᱤᱠ ᱜᱮᱭᱟ ᱟᱨ ᱵᱟᱠᱷᱟᱱ ᱦᱚᱭᱛᱳ ᱡᱟᱦᱟᱸ ᱩᱛᱩ ᱞᱟᱹᱜᱤᱫ ᱦᱳᱭᱛᱳ ᱠᱟᱹᱴᱤᱡ ᱱᱤᱛᱚᱜ ᱚᱱᱠᱟ ᱞᱟᱜᱟᱜ ᱜᱮᱭᱟ ᱛᱚ ᱟᱫᱚ ᱚᱱᱟᱜᱮ ᱡᱩᱫᱤ ᱟᱫᱚ
ᱦᱳᱭ ᱦᱳᱭ
ᱦᱟᱛᱟᱣ ᱛᱮᱱᱟᱜ ᱦᱚᱸ ᱪᱟᱞᱟᱜ ᱦᱩᱭᱩᱜ ᱜᱮᱭᱟ ᱫᱚᱠᱟᱱ ᱥᱮᱫ ᱱᱤᱛᱳᱜ ᱚᱠᱛᱚ ᱦᱚᱸ ᱵᱟᱠᱷᱟᱱ ᱫᱚ ᱱᱚᱜᱼᱚᱭ ᱫᱟᱜ ᱡᱚᱨᱚᱨᱮ ᱵᱟᱠᱟᱱ ᱛᱳᱫ ᱨᱮᱱᱟᱜ ᱫᱚ ᱚᱱᱠᱟ ᱟᱠᱷᱟᱡ ᱢᱚᱱᱮ ᱫᱚ ᱵᱟᱭ ᱜᱚᱦᱚᱲᱟ ᱮᱱᱛᱮ ᱨᱮᱦᱚᱸ
ᱦᱳᱭ ᱦᱳᱭ ᱫᱚ ᱫᱚᱨᱠᱟᱨ ᱛᱟᱦᱮᱸ ᱞᱮᱱ ᱠᱷᱟᱱ ᱢᱟ ᱪᱟᱞᱟᱜ ᱜᱮ ᱦᱩᱭᱩᱜᱼᱟ ᱵᱟᱝ
ᱦᱳᱭ
ᱦᱮᱸ
ᱟᱫᱚ ᱛᱟᱦᱚᱞᱮ ᱜᱮ ᱦᱚᱜ-ᱚᱭ ᱫᱟᱜ ᱨᱮ ᱛᱟᱦᱚᱞᱮ ᱫᱚ ᱦᱩᱲᱩ ᱨᱚᱦᱚᱭ ᱠᱚᱫᱚ ᱦᱩᱭᱩᱜ ᱜᱮᱭᱟ ᱛᱚ ᱦᱮᱸ ᱥᱮ ᱵᱟᱝ
ᱦᱳᱭ ᱦᱳᱭ ᱦᱳᱭ ᱱᱮᱛᱟᱨ ᱢᱟ
ᱠᱟᱹᱴᱤᱡ ᱵᱷᱟᱹᱜᱤ ᱜᱮ
ᱦᱳᱭ ᱜᱚᱢᱠᱮ ᱫᱟᱜ ᱛᱚ ᱟᱹᱰᱤ ᱫᱤᱱ ᱜᱮ ᱵᱟᱭ ᱫᱟᱜ ᱮᱫ ᱛᱟᱦᱮᱸᱫᱼᱟ ᱵᱷᱟᱜᱤ ᱧᱚᱜ ᱱᱚᱜᱚᱭ ᱦᱚᱞᱟ ᱢᱟᱫᱷᱮᱨ ᱠᱷᱚᱱ ᱟᱹᱰᱤ ᱡᱳᱨ ᱡᱳᱨ ᱧᱚᱜᱼᱮ ᱫᱟᱜ ᱮᱫᱟ ᱛᱟᱦᱚᱞᱮ ᱜᱚᱢᱠᱮ ᱱᱚᱜ ᱚᱭ ᱦᱩᱲ ᱨᱚᱦᱚᱭ ᱠᱚᱦᱚᱸ ᱟᱵᱚᱣᱟᱜ ᱛᱟᱦᱮᱸ ᱠᱟᱱ ᱛᱟᱵᱚᱱ ᱜᱮᱭᱟ ᱛᱟᱦᱚᱞᱮ ᱚᱱᱟ ᱫᱟᱜ ᱮ ᱡᱚᱨᱚ ᱠᱮᱫᱟ ᱠᱷᱮᱛ ᱠᱚ ᱛᱚᱸᱵᱟᱭᱮᱱ ᱜᱮᱭᱟ ᱠᱟᱹᱴᱤᱡ ᱢᱚᱱᱮᱨᱮ ᱥᱟᱱᱛᱤ ᱠᱚ ᱵᱩᱡᱟᱹᱣ ᱞᱮᱱᱟ ᱥᱮ ᱵᱟᱝ ᱵᱩᱡᱷᱟᱹᱣ ᱞᱮᱱᱟ
ᱦᱳᱭ ᱦᱳᱭ ᱥᱟᱱᱛᱤ ᱵᱩᱡᱷᱟᱹᱣᱮᱱ ᱜᱮᱭᱟ ᱠᱷᱮᱛ ᱠᱚᱦᱚᱸ ᱯᱮᱨᱮᱡ ᱟᱠᱟᱱ ᱜᱮᱭᱟ
ᱦᱳᱭ
ᱟᱫᱚ ᱜᱟᱯᱟ ᱜᱮ ᱦᱟᱸᱜ ᱪᱤᱠᱟᱹᱭᱮᱫᱼᱟᱭ ᱡᱩᱫᱤ ᱦᱟᱸᱜ ᱟᱞᱮ ᱥᱮᱱ ᱫᱚ ᱥᱤᱛᱩᱝ ᱟᱭ ᱦᱟᱸᱜ ᱡᱳᱨ ᱫᱷᱟᱨᱟ
ᱦᱳᱭ
ᱟᱫᱚ ᱱᱚᱣᱟ ᱫᱟᱜ ᱫᱚᱦᱟᱸᱜ ᱵᱟᱭ ᱛᱤᱸᱜᱩ ᱛᱟᱦᱮᱱᱟ ᱱᱚᱝᱠᱟ ᱟᱸᱡᱮᱫᱚᱜᱼᱟ ᱟᱞᱮᱥᱮᱱ
ᱟᱪᱪᱷᱟ ᱟᱫᱚ ᱦᱳᱭ ᱮᱱᱛᱮᱫ ᱱᱚᱣᱟ ᱫᱚ ᱠᱷᱟᱱ ᱟᱞᱮ ᱥᱮᱫ ᱦᱚᱸ ᱚᱱᱠᱟᱜ ᱜᱮ ᱧᱮᱞᱚᱜᱚᱜ ᱠᱟᱱᱟ ᱫᱟᱜ ᱫᱚᱭ ᱫᱟᱜ ᱮᱫᱼᱟ ᱟᱫᱚ ᱚᱱᱠᱟ ᱥᱤᱛᱩᱝ ᱤᱭᱟᱹᱭᱮᱫᱟᱭ ᱡᱩᱫᱤ ᱜᱟᱯᱟ ᱡᱩᱫᱤ ᱵᱟᱭ ᱫᱟᱜᱟ ᱟᱨᱚ ᱫᱟᱜ ᱚᱠᱟ ᱥᱮᱫ ᱪᱚ ᱟᱸᱡᱮᱫ ᱪᱟᱵᱟᱜ ᱠᱟᱱᱟ ᱚᱱᱠᱟ ᱧᱮᱞᱚᱜᱚᱜ ᱠᱟᱱᱟ ᱟᱨᱠᱤ
ᱦᱳᱭ ᱦᱳᱭ ᱵᱟᱭ ᱫᱟᱜ ᱮᱫ ᱛᱚᱨᱟ ᱫᱟᱜ ᱠᱚ ᱛᱤᱸᱜᱩ ᱵᱟᱭ ᱛᱟᱦᱮᱱ ᱠᱟᱱᱟ ᱱᱟᱥᱮᱱᱟᱜ ᱱᱚᱝᱠᱟ ᱥᱤᱛᱩᱝ ᱮᱫ ᱠᱷᱟᱱ ᱜᱮ ᱡᱳᱨ ᱫᱷᱟᱨᱟ ᱠᱟᱹᱴᱤᱡ ᱟᱸᱡᱮᱫᱚᱜ ᱠᱟᱱᱟ
ᱦᱳᱭ
ᱦᱮᱸ
ᱟᱫᱚ ᱱᱚᱜᱼᱚᱭ ᱟᱫᱚ ᱱᱚᱜᱼᱚ ᱱᱚᱝ ᱱᱚᱝᱠᱟ ᱡᱩᱫᱤ ᱱᱚᱜᱼᱚᱭ ᱱᱚᱣᱟ ᱫᱟᱜ ᱡᱩᱫᱤ ᱵᱟᱨᱯᱮ ᱫᱤᱱ ᱡᱩᱫᱤ ᱛᱟᱦᱮᱱᱟ ᱛᱟᱦᱚᱞᱮ ᱟᱫᱚ ᱚᱱᱟ ᱨᱚᱦᱚᱭ ᱞᱮᱠᱷᱟᱱ ᱜᱮ ᱨᱚᱦᱚᱭ ᱞᱮᱠᱷᱟᱱ ᱜᱮ ᱟᱫᱚ ᱫᱟᱜ ᱟᱸᱡᱮᱫᱚᱜ ᱨᱮᱦᱚᱸ ᱴᱷᱤᱠ ᱜᱮᱭᱟ ᱱᱚᱜᱼᱚ ᱱᱚᱝᱠᱟ ᱡᱩᱫᱤ ᱫᱟᱜ ᱤᱫᱤᱭᱟᱭ ᱟᱫᱚ ᱦᱩᱲᱩ ᱫᱚ ᱵᱟᱧᱪᱟᱣ ᱛᱟᱦᱮᱱᱟ
ᱦᱳᱭ ᱦᱳᱭ ᱩᱱ ᱫᱚ ᱱᱟᱥᱮ ᱱᱟᱥᱮ ᱫᱚ ᱚᱱᱠᱟ ᱫᱟᱜ ᱛᱟᱦᱮᱸᱱ ᱨᱮᱦᱚᱸ ᱴᱷᱤᱠ ᱜᱮᱭᱟ
ᱦᱳᱭ
ᱦᱳᱭ ᱟᱫᱚ ᱱᱚᱝᱠᱟ ᱫᱟᱜ ᱨᱮᱱᱟᱜ ᱦᱚᱸ ᱮᱠᱷᱚᱱᱚ ᱚᱠᱛᱚ ᱢᱮᱱᱟᱜ ᱜᱮᱭᱟ ᱫᱟᱜ ᱜᱮᱭᱟᱭ ᱦᱟᱸᱜ
ᱦᱳᱭ
ᱦᱳᱭ ᱛᱟᱦᱚᱞᱮ ᱜᱚᱢᱠᱮ ᱟᱯᱮ ᱫᱚ ᱱᱚᱝᱠᱟ ᱨᱚᱦᱚᱭ ᱠᱚᱫᱚ ᱛᱤᱱᱟᱹᱜ ᱡᱷᱟᱹᱞ ᱠᱮᱫᱼᱟ ᱯᱮ
ᱟᱞᱮ ᱫᱚ ᱦᱚᱜᱼᱚᱭ ᱟᱞᱮ ᱥᱮᱫ ᱫᱚᱠᱚ ᱟᱨᱟᱢᱵᱚ ᱟᱠᱟᱫᱟ ᱨᱚᱦᱚᱭᱮᱫ ᱜᱮᱭᱟ ᱠᱚ ᱮᱸ ᱚᱱᱟ ᱦᱚᱸ ᱵᱮᱥᱤ ᱫᱤᱱ ᱠᱷᱚᱱ ᱫᱚ ᱵᱟᱠᱚ ᱨᱚᱦᱚᱭ ᱮᱫᱟ ᱦᱚᱞᱟ ᱢᱟᱫᱷᱮᱨ ᱠᱷᱚᱱ ᱜᱮᱠᱚ ᱟᱨᱟᱢᱵᱚ ᱟᱠᱟᱫᱟ ᱠᱚ ᱮᱠᱷᱚᱱᱚ ᱡᱟᱦᱟᱸ ᱵᱷᱚᱨ ᱨᱚᱦᱚᱭ ᱵᱚᱱ ᱢᱮᱱᱟ ᱡᱮ ᱵᱷᱚᱨ ᱠᱟᱹᱴᱤᱡ ᱠᱟᱹᱢᱤ ᱠᱚ ᱪᱟᱞᱟᱜᱼᱟ ᱵᱷᱚᱨ ᱠᱟᱹᱢᱤ ᱪᱟᱞᱟᱜ ᱠᱟᱱᱟ ᱢᱮᱱᱛᱮ ᱡᱟᱦᱟᱸ ᱟᱫᱚ ᱚᱱᱠᱟ ᱫᱚ ᱟᱹᱣᱨᱤ ᱭᱟᱜ-ᱟ ᱟᱨ ᱱᱤᱛᱚᱜ ᱫᱚ ᱠᱷᱟᱱ ᱩᱱᱠᱩ ᱢᱤᱫᱵᱟᱨ ᱠᱚᱜᱮ ᱡᱟᱦᱟᱸᱭ ᱠᱚ ᱫᱟᱜ ᱠᱚ ᱛᱟᱦᱮᱸ ᱠᱟᱱ ᱛᱟᱠᱚᱣᱟ ᱦᱚᱠᱩ ᱠᱚ ᱞᱟᱦᱟ ᱨᱮᱠᱚ ᱞᱚᱥᱚᱫ ᱟᱠᱟᱫᱟ ᱡᱟᱦᱟᱸᱭ ᱩᱱᱠᱩ ᱠᱚᱜᱮ ᱠᱚ ᱨᱚᱦᱚᱭ ᱫᱟ ᱟᱨᱠᱤ ᱮᱠᱷᱚᱱ ᱦᱚᱸ ᱟᱹᱰᱤ ᱦᱚᱲᱜᱮ ᱵᱟᱹᱠᱤ ᱦᱮᱱᱟᱜ ᱠᱚᱣᱟ ᱨᱚᱦᱚᱭ ᱠᱚᱛᱮ ᱛᱚ ᱟᱨᱠᱤ
ᱟᱪᱪᱷᱟ ᱟᱪᱪᱷᱟ ᱦᱮᱸ ᱟᱞᱮ ᱦᱚᱸ ᱱᱚᱝᱠᱟ ᱜᱮ ᱚᱱᱟ ᱦᱳᱭ ᱟᱞᱮ ᱦᱚᱸ ᱱᱚᱝᱠᱟ ᱚᱱᱟ ᱵᱟᱹᱭᱦᱟᱹᱲ ᱛᱮ ᱞᱮ ᱨᱚᱦᱚᱭ ᱠᱟᱜᱼᱟ ᱞᱮ ᱟᱨ ᱚᱱᱠᱟ ᱵᱟᱹᱫᱽ ᱜᱮ ᱵᱟᱹᱠᱤ ᱢᱮᱱᱟᱜᱼᱟ
ᱟᱪᱪᱷᱟ
ᱟᱫᱚ ᱚᱱᱮ ᱫᱟᱜ ᱜᱮ ᱦᱟᱜ ᱴᱷᱤᱠ ᱢᱚᱛᱚ ᱵᱟᱭ ᱫᱟᱜ ᱮᱫ ᱢᱟᱲᱟᱝ ᱛᱮᱫᱚ ᱱᱚᱝᱠᱟ ᱡᱷᱚᱢᱚᱨ ᱥᱟᱺᱦᱤᱡ ᱮ ᱡᱟᱹᱲᱤ ᱠᱮᱜ-ᱟ ᱚᱱᱟᱛᱮ ᱚᱱᱮ ᱨᱚᱦᱚᱭ ᱠᱮᱜ-ᱟ ᱱᱚᱠᱟ ᱵᱟᱹᱭᱦᱟᱹᱲ ᱛᱮᱫ ᱫᱚ ᱟᱨᱠᱤ ᱚᱱᱠᱟ ᱢᱟᱡᱷᱮ ᱨᱮᱜᱮ ᱱᱚᱝᱠᱟ ᱫᱟᱜ ᱮ ᱤᱭᱟᱹ ᱠᱮᱜᱼᱟ ᱚᱱᱟ ᱠᱷᱟᱹᱛᱤᱨ ᱦᱟᱸᱜ ᱱᱚᱝᱠᱟ ᱫᱟᱜ ᱚᱱᱠᱟ ᱵᱟᱞᱮ ᱢᱟᱲᱟᱝ ᱫᱟᱲᱮᱭᱟᱜ ᱠᱟᱱᱟ ᱨᱚᱦᱚᱭ ᱠᱤᱪᱷᱩ ᱜᱟᱱ ᱵᱟᱠᱤ ᱢᱮᱱᱟᱜᱼᱟ ᱦᱟᱸᱜ ᱵᱟᱹᱫᱽ ᱨᱮ ᱚᱱᱟᱜᱮ ᱱᱚᱝᱠᱟ ᱫᱟᱜ ᱮᱜ-ᱟᱭ ᱟᱫᱚ ᱪᱤᱠᱟᱹᱜ ᱠᱟᱱᱟ ᱦᱟᱸᱜ
ᱟᱪᱪᱷᱟ
ᱦᱩᱸ
ᱟᱨ
ᱥᱤ ᱫᱚ ᱥᱤ ᱵᱟᱲᱟ ᱦᱩᱭ ᱟᱠᱟᱱ ᱜᱮᱭᱟ ᱟᱫᱚ ᱱᱟᱥᱮ ᱱᱟᱜ ᱱᱚᱠᱟ
ᱦᱳᱭ ᱟᱫᱚ ᱦᱩᱭᱩᱜᱼᱟ ᱟᱫᱚ ᱡᱟ ᱢᱚᱱᱮᱜ ᱠᱟᱱᱟ ᱫᱟᱜ ᱦᱚᱸᱜᱼᱚᱭ ᱛᱚ ᱡᱚᱨᱚ ᱮᱫᱟᱭ ᱛᱤᱦᱤᱧ ᱮᱱᱟᱱ ᱠᱟᱹᱴᱤᱡ ᱵᱟᱭ ᱡᱟᱨᱚᱭᱮᱫ ᱛᱟᱦᱮᱸᱜ-ᱟᱭ ᱟᱫᱚ ᱦᱚᱸᱜᱼᱚᱭ ᱤᱭᱟᱹ ᱠᱷᱚᱱ ᱠᱟᱹᱴᱤᱡ ᱛᱟᱨᱟᱥᱤᱧ ᱚᱱᱠᱟ ᱠᱷᱚᱱᱜᱮ ᱟᱨᱚᱢᱵᱷᱚ ᱟᱠᱟᱫᱟ ᱱᱚᱜ-ᱚᱭ ᱡᱚᱨᱚ ᱤᱫᱤᱭᱮᱫ ᱜᱮᱭᱟᱭ ᱛᱚ
ᱦᱳᱭ ᱦᱳᱭ ᱦᱳᱭ ᱱᱚᱝᱠᱟ ᱡᱚᱨᱚ ᱤᱫᱤ ᱞᱮᱠᱷᱟᱱ ᱢᱟ ᱴᱷᱤᱠ ᱜᱤ
ᱦᱳᱭ ᱟᱫᱚ ᱛᱟᱦᱚᱞᱮ ᱟᱫᱚ ᱚᱱᱟ ᱤᱭᱟᱹ ᱠᱚᱫᱚ ᱵᱟᱝᱯᱮ ᱪᱟᱥ ᱠᱟᱜ ᱜᱮᱭᱟ ᱚᱱᱟ ᱡᱟᱦᱟᱸ ᱠᱚ ᱠᱚᱸᱰᱷᱟ ᱠᱚ ᱚᱱᱠᱟ ᱜᱷᱩᱴᱩ ᱜᱩᱴᱩ ᱡᱟᱭᱜᱟ ᱠᱚ ᱵᱟᱹᱱᱩᱜᱼᱟ
ᱦᱳᱭ ᱦᱳᱭ ᱪᱟᱥ ᱠᱟᱫ ᱜᱮᱭᱟᱞᱮ ᱟᱞᱮ ᱫᱚ ᱱᱚᱜᱼᱚᱭ ᱤᱭᱟᱹ ᱞᱮ ᱪᱟᱥ ᱟᱠᱟᱫᱼᱟ ᱠᱚᱸᱰᱷᱟ ᱟᱨ ᱤᱭᱟᱹ ᱦᱚᱛᱚᱫ
ᱟᱪᱪᱷᱟ ᱟᱫᱚ ᱦᱚᱛᱚᱫ ᱫᱚ ᱱᱮᱛᱟᱨ ᱦᱩᱭᱩᱜ ᱜᱮᱭᱟ ᱵᱟᱝ
ᱦᱳᱭ ᱦᱳᱭ ᱦᱩᱭᱩᱜ ᱜᱮᱭᱟ ᱾
ᱟᱫᱚ ᱛᱟᱦᱚᱞᱮ ᱚᱱᱟ ᱫᱚ ᱦᱟᱱᱮ ᱚᱛ ᱨᱮ ᱡᱩᱫᱤᱢ ᱤᱭᱟᱹᱭᱟ ᱚᱱᱟ ᱫᱚ ᱥᱮᱭᱟᱜ-ᱟ ᱛᱚ ᱛᱟᱦᱚᱞᱮ ᱚᱱᱟ ᱫᱚ ᱚᱱᱠᱟ ᱪᱮᱛᱟᱱ ᱨᱮ ᱢᱟ ᱪᱟᱨ ᱞᱮᱠᱟ ᱯᱮ ᱵᱮᱱᱟᱣ ᱠᱟᱣᱫᱟ ᱥᱮ ᱪᱮᱫ ᱞᱮᱠᱟ
ᱵᱟ ᱵᱟ ᱵᱟᱞᱮ ᱢᱟᱪᱟᱣ ᱟᱠᱟᱫᱼᱟ ᱚᱱᱟ ᱠᱚᱫᱚ ᱢᱟᱲᱟᱝ ᱛᱮ ᱦᱟᱸᱜ ᱞᱮ ᱨᱚᱦᱚᱭ ᱞᱮᱜᱼᱟ ᱟᱫᱚ ᱱᱤᱛᱳᱜ ᱫᱚ ᱦᱟᱸᱜ ᱱᱚᱝᱠᱟ ᱪᱟᱵᱟᱜ ᱠᱟᱱᱟ ᱪᱟᱵᱟ ᱤᱫᱤᱜ ᱠᱟᱱᱟ ᱦᱟᱸᱜ ᱚᱱᱟ ᱫᱚ
ᱚ ᱟᱪᱪᱷᱟ
ᱠᱤᱪᱷᱩ ᱜᱟᱱ ᱚᱱᱠᱟ ᱢᱮᱱᱟᱜᱼᱟ ᱢᱤᱫ ᱵᱟᱨ ᱦᱩᱭᱩᱜ ᱠᱟᱱ ᱜᱮᱭᱟ ᱾
ᱟᱫᱚ ᱦᱳᱭ ᱱᱮᱛᱟᱨ ᱫᱚ ᱱᱚᱜᱼᱚᱭ ᱠᱚᱸᱰᱷᱟ ᱠᱚ ᱦᱩᱭᱩᱜ ᱜᱮᱭᱟ, ᱟᱞᱮ ᱥᱮᱫ ᱫᱚ ᱨᱚᱦᱚᱭ ᱫᱚᱠᱚ ᱨᱚᱦᱚᱭ ᱟᱠᱟᱫᱟ
ᱟᱫᱚ ᱵᱟᱠᱷᱟ ᱟᱞᱮ ᱟᱞᱮ ᱫᱚ ᱟᱫᱚ ᱚᱱᱠᱟ ᱫᱚ ᱵᱟᱞᱮ ᱨᱚᱦᱚᱭ ᱟᱠᱟᱫᱟ ᱢᱤᱫ ᱵᱟᱨ ᱦᱚᱲ ᱠᱚ ᱨᱚᱦᱚᱭ ᱟᱠᱟᱫᱟ ᱠᱚ ᱫᱷᱟᱹᱨ ᱜᱮᱠᱚ ᱨᱚᱦᱚᱭ ᱟᱠᱟᱫᱟ ᱟᱠᱷᱨᱤᱧ ᱠᱚ ᱤᱭᱟᱹ ᱠᱚ ᱜᱟᱱᱚᱜ ᱛᱟᱠᱚᱣᱟ ᱾
ᱟᱪᱪᱷᱟ ᱟᱪᱪᱷᱟ
ᱡᱚᱢ ᱠᱚ ᱟᱹᱠᱷᱨᱤᱧ ᱠᱚ ᱡᱚᱛᱚ ᱜᱮ ᱜᱟᱱᱚᱜ ᱛᱟᱠᱚᱣᱟ ᱟᱹᱰᱤ ᱩᱥᱛᱟᱹᱨ ᱠᱚ ᱨᱚᱦᱚᱭ ᱟᱠᱟᱫᱟ
ᱦᱳᱭ ᱦᱳᱭ ᱚᱱᱠᱟ ᱜᱮ ᱦᱩᱭᱩᱜ-ᱟ ᱟᱯᱮ ᱫᱚ
ᱚᱱᱠᱟ ᱪᱮᱫ ᱥᱚᱵᱽᱡᱤ ᱠᱚᱯᱮ ᱪᱟᱥ ᱜᱮᱭᱟ ᱟᱯᱮ ᱫᱚ ᱦᱟᱸᱜ
ᱥᱚᱵᱽᱡᱤ ᱫᱚ ᱪᱟᱥ ᱫᱚ ᱟᱫᱚ ᱵᱟᱝ ᱦᱩᱭᱩᱜ ᱜᱮᱭᱟ ᱥᱚᱵᱽᱡᱤ ᱠᱚᱫᱚ ᱵᱟᱝᱠᱚ ᱪᱟᱥ ᱜᱮᱭᱟ ᱠᱚᱨᱟᱣ ᱞᱮᱠᱷᱟᱱ ᱢᱚᱱᱮ ᱦᱚᱭ ᱦᱩᱭ ᱠᱚᱜ ᱜᱮᱭᱟ ᱟᱫᱚ ᱚᱱᱠᱟ ᱫᱚ ᱱᱚᱣᱟ ᱠᱚᱨᱮ ᱫᱚ ᱥᱚᱵᱽᱡᱤ ᱪᱟᱥ ᱤᱫᱤ ᱠᱟᱛᱮᱜ ᱫᱚ ᱡᱟᱦᱟᱸ ᱵᱩᱫᱽᱫᱷᱤ ᱜᱮᱭᱟᱱ ᱥᱮ ᱪᱮᱫ ᱞᱮᱠᱟ ᱚᱱᱠᱟ ᱪᱷᱩ ᱴᱟᱹᱣ ᱫᱚ ᱵᱟᱱᱩᱜ ᱛᱟᱠᱚᱣᱟ ᱠᱟᱹᱴᱤᱡ ᱪᱷᱩᱴᱟᱹᱜ ᱦᱩᱭᱩᱜᱼᱟ ᱛᱚ ᱥᱚᱵᱽᱡᱤ ᱨᱮᱫᱚ ᱠᱟᱹᱴᱤᱡ
ᱦᱳᱭ ᱦᱳᱭ ᱵᱟᱝ ᱪᱷᱩᱴᱟᱹᱣ ᱞᱮᱠᱷᱟᱱ ᱛᱚ ᱟᱨ ᱵᱟᱭ ᱜᱟᱱᱚᱜ ᱟᱥᱮ
ᱦᱳᱭ ᱥᱚᱵᱽᱡᱤ ᱨᱮᱫᱚ ᱠᱟᱹᱴᱤᱡ ᱞᱟᱜᱟᱜᱼᱟ ᱰᱷᱮᱨ ᱜᱮ ᱠᱟᱹᱴᱤᱡ ᱪᱷᱩᱴᱟᱹᱣ ᱡᱟ ᱢᱚᱱᱮᱜ ᱠᱟᱱᱟ ᱟᱨᱠᱤ ᱱᱚᱝᱠᱟ ᱥᱮ ᱪᱮᱫ ᱞᱮᱠᱟ
ᱦᱳᱭ ᱦᱳᱭ ᱦᱳᱭ
ᱦᱳᱭ
ᱟᱫᱚ ᱚᱱᱠᱟ ᱟᱯᱮ ᱥᱮᱱ ᱫᱚ ᱱᱚᱝᱠᱟ ᱞᱟᱴᱩ ᱪᱟᱹᱥᱤ ᱠᱚ ᱢᱮᱱᱟᱜ ᱠᱚᱣᱟ ᱥᱮ ᱪᱮᱫ
ᱮᱸ ᱚᱱᱠᱟ ᱫᱚ ᱵᱟᱱᱩᱜ ᱠᱚᱣᱟ ᱟᱨ ᱡᱟᱦᱟᱸᱭ ᱢᱮᱱᱟᱜ ᱛᱟᱠᱚ ᱨᱮᱦᱚᱸ ᱚᱱᱠᱟ ᱫᱷᱟᱹᱨ ᱥᱟᱛ ᱟᱴ ᱵᱤᱜᱷᱟᱹ ᱱᱚ ᱵᱤᱜᱷᱟ ᱚᱱᱠᱟ ᱢᱮᱱᱟᱜ ᱛᱟᱠᱚ ᱨᱮᱦᱚᱸ᱾
ᱦᱩᱲᱩ ᱠᱚᱜᱮ ᱪᱚ ᱦᱩᱲᱩ᱾ ᱩᱱᱠᱩ ᱜᱮᱠᱚ ᱪᱟᱥ ᱵᱟᱲᱟᱭᱮᱫᱟ ᱟᱫᱚ ᱚᱱᱠᱟ ᱵᱟᱹᱫ ᱛᱟᱞᱟᱨᱮ ᱚᱱᱮ ᱚᱱᱠᱟ ᱨᱮ ᱡᱟᱭᱜᱟ ᱠᱚ ᱢᱮᱱᱟᱜ ᱛᱟᱠᱚᱣᱟ ᱟᱫᱚ ᱩᱱᱠᱩᱣᱟᱜ ᱫᱚ ᱚᱲᱟᱜ ᱥᱩᱨ ᱨᱮ᱾ ᱫᱚᱢᱮ ᱵᱟᱹᱱᱩᱜ ᱛᱟᱠᱚᱣᱟ ᱱᱚᱜᱼᱚ ᱱᱚᱝᱠᱟ ᱠᱟᱱᱟ ᱠᱚ ᱟᱨᱠᱤ ᱢᱤᱫᱵᱟᱨ ᱦᱚᱲ᱾
ᱟᱪᱪᱷᱟ ᱟᱪᱪᱷᱟ᱾
ᱟᱞᱮ ᱱᱚᱣᱟ ᱠᱚᱨᱮ ᱫᱚ ᱵᱟᱠᱚ ᱪᱟᱥᱟ ᱟᱫᱚ ᱦᱚᱸᱜᱼᱚ ᱱᱚᱝᱠᱟ ᱡᱟᱦᱟᱸ ᱡᱩᱫᱤ ᱮ ᱥᱩᱫᱩ ᱚᱱᱠᱟ ᱵᱮᱸᱜᱟᱲ ᱠᱚᱠᱚ ᱪᱟᱥᱟ ᱚᱱᱠᱟ᱾ ᱢᱤᱫ ᱵᱟᱨ ᱦᱚᱲ ᱠᱚ ᱪᱟᱥᱟ ᱚᱱᱟ ᱦᱚᱸ᱾
ᱟᱪᱪᱷᱟ ᱟᱪᱪᱷᱟ᱾ ᱪᱟ ᱱᱚᱣᱟ ᱵᱮᱸᱜᱟᱰᱲ ᱫᱚ ᱜᱚᱝᱠᱮ ᱱᱮᱛᱟᱨ ᱫᱚ ᱠᱚ ᱤᱭᱟᱹ ᱵᱲᱟ ᱜᱮᱭᱟ ᱥᱮ ᱵᱟᱝ? ᱱᱚᱣᱟ ᱡᱟᱦᱟᱸ ᱡᱟᱹᱱᱩᱢ ᱵᱮᱸᱜᱟᱲ ᱦᱟᱸᱜ᱾
ᱡᱟᱹᱱᱩᱢ ᱵᱮᱸᱜᱟᱲ ᱮᱸ ᱡᱟᱹᱱᱩᱢ ᱵᱮᱸᱜᱟᱲ ᱟᱫᱚ᱾ ᱦᱳᱭ ᱟᱞᱮ ᱱᱚᱱᱚᱛᱮ ᱫᱚᱠᱚ ᱤᱭᱟᱹ ᱫᱚᱠᱚ ᱨᱚᱦᱚᱭ ᱫᱚᱠᱚ ᱨᱚᱦᱚᱭ ᱜᱮᱭᱟ᱾ ᱟᱫᱚ ᱦᱳᱭ ᱫᱚ ᱦᱳᱭ ᱵᱟᱲᱟᱜ ᱜᱮᱭᱟ ᱟᱫᱚ ᱠᱷᱟᱱ᱾ ᱦᱮᱸᱛᱚᱜ ᱫᱚ ᱟᱫᱚ ᱚᱱᱟ ᱫᱚ ᱡᱷᱚᱛᱚ ᱠᱚ ᱤᱭᱟᱹ ᱪᱟᱵᱟ ᱟᱠᱟᱫᱟ ᱩᱴᱠᱟᱹᱣ ᱪᱟᱵᱟᱣ ᱠᱟᱫᱟ ᱠᱚ ᱟᱫᱚ ᱚᱱᱟ ᱫᱚ ᱟᱹᱰᱤ ᱫᱤᱱ ᱨᱮ ᱠᱚ ᱨᱚᱦᱚᱭ ᱞᱮᱫ ᱜᱮᱭᱟ ᱟᱨᱠᱤ ᱩᱴᱠᱟᱹᱣ ᱪᱟᱵᱟ ᱠᱟᱫᱟ ᱠᱚ ᱟᱫᱚ᱾ ᱦᱚᱭ ᱱᱤᱛᱚᱜ ᱫᱚ ᱟᱫᱚ ᱦᱩᱲᱩ ᱠᱚᱠᱚ ᱨᱚᱦᱚᱭᱟ ᱟᱫᱚ ᱚᱱᱟ ᱡᱟᱭᱜᱟ ᱨᱮᱜᱮ᱾
ᱦᱳᱭ ᱦᱳᱭ ᱦᱳᱭ ᱾
ᱟᱯᱮ ᱥᱮᱫ ᱫᱚ ᱛᱟᱦᱚᱞᱮ ᱥᱚᱵᱡᱤ ᱠᱚᱦᱚᱸ ᱦᱩᱭ ᱵᱟᱲᱟᱜ ᱠᱟᱱᱟ ᱥᱮ ᱪᱮᱫ?
ᱦᱳᱭ ᱦᱳᱭ ᱥᱚᱵᱽᱡᱤ ᱠᱚ ᱱᱚᱝᱠᱟ ᱟᱞᱮᱥᱮᱱ ᱫᱚ ᱱᱚᱝᱠᱟ ᱞᱟᱹᱴᱩ ᱞᱟᱹᱴᱩ ᱤᱭᱟᱹ ᱠᱚ ᱢᱮᱱᱟᱜ ᱠᱚᱣᱟ ᱦᱟᱸᱜ ᱪᱟᱹᱥᱤ ᱠᱚ᱾ ᱫᱚᱢᱮ ᱠᱚ ᱪᱟᱥ ᱜᱮᱭᱟ ᱩᱱᱠᱩ ᱫᱚ ᱱᱚᱝᱠᱟ ᱟᱠᱷᱨᱤᱧ ᱞᱟᱹᱜᱤᱫ ᱟᱨᱠᱤ᱾
ᱟᱪᱪᱷᱟ ᱟᱫᱚ ᱟᱯᱮ ᱥᱮᱫ ᱫᱚ ᱠᱟᱹᱴᱤᱡ ᱦᱳᱭ ᱛᱚ ᱵᱟᱹᱞᱤᱧᱚᱜ ᱜᱮᱭᱟ ᱦᱟᱥᱟᱴᱟᱜ ᱟᱨᱠᱤ ᱦᱮᱸ ᱥᱮ ᱵᱟᱝ?
ᱦᱳᱭ ᱦᱳᱭ ᱦᱳᱭ ᱦᱳᱭ᱾
ᱥᱚᱵᱡᱤ ᱠᱚᱫᱚ ᱚᱱᱠᱟᱱ ᱡᱟᱭᱜᱟ ᱠᱚᱨᱮᱜ ᱜᱮ ᱵᱷᱟᱜᱤ ᱦᱩᱭᱩᱜᱼᱟ ᱠᱟᱹᱴᱤᱡ ᱫᱟᱜ ᱢᱟᱱᱮ ᱴᱟᱱᱟᱣ ᱢᱟᱭ᱾ ᱟᱨ ᱵᱟᱠᱷᱟᱡ ᱫᱟᱜ ᱟᱞᱮ ᱥᱮᱫ ᱫᱚ ᱢᱟᱱᱮ ᱫᱟᱜ ᱞᱮᱠᱷᱟᱱ ᱜᱮ ᱟᱫᱚ ᱠᱟᱹᱴᱤᱡ ᱫᱟᱜ ᱛᱚᱸᱵᱟ ᱜᱚᱫᱚᱜᱼᱟ ᱠᱟᱹᱴᱤᱡ ᱟᱞᱮ ᱥᱮᱱᱟᱜ ᱦᱟᱥᱟ ᱫᱚ ᱟᱞᱟᱫᱟ ᱧᱚᱜ ᱜᱮᱭᱟ ᱠᱟᱹᱴᱤᱡ᱾
ᱟᱪᱪᱷᱟ ᱟᱪᱪᱷᱟ᱾
ᱟᱫᱚ ᱚᱱᱛᱮᱱᱟᱜ ᱫᱚ ᱡᱚᱠᱷᱚᱱ ᱚᱱᱠᱟᱭ ᱴᱟᱱᱟᱣᱟ ᱟᱫᱚ ᱚᱱᱛᱮ ᱫᱚ ᱟᱹᱰᱤ ᱱᱟᱯᱟᱭ ᱦᱩᱭᱩᱜ
ᱟᱹᱰᱤ ᱱᱟᱯᱟᱭ ᱦᱩᱭᱩᱜᱼᱟ ᱢᱟᱱᱮ ᱴᱷᱤᱠ ᱴᱷᱟᱠ ᱜᱮ ᱦᱩᱭᱩᱜᱼᱟ᱾
ᱦᱳᱭ ᱦᱳᱭ᱾
ᱢᱚᱡᱽ ᱥᱟᱹᱦᱤᱡ᱾ ᱟᱪᱪᱷᱟ ᱜᱚᱝᱠᱮ ᱟᱯᱮᱥᱱ ᱫᱚ ᱱᱚᱜᱼ ᱱᱟ ᱛᱩᱨᱢᱩᱡᱽ ᱠᱷᱤᱨᱟᱹ ᱚᱱᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ?
ᱪᱮᱜ ᱠᱚ?
ᱛᱩᱨᱢᱩᱡᱽ ᱟᱨ ᱚᱱᱟ ᱠᱷᱤᱨᱟᱹ ᱠᱚ᱾
ᱚ ᱛᱩᱨᱢᱩᱡᱽ ᱠᱚ ᱛᱩᱨᱢᱩᱡᱽ ᱫᱚ ᱟᱫᱚ ᱟᱞᱮ ᱥᱮᱫ ᱫᱚ ᱦᱳᱭ ᱫᱚ, ᱚᱱᱠᱟ ᱫᱚ ᱵᱟᱝ ᱦᱩᱭᱩᱜᱼᱟ᱾ ᱮᱸᱜ ᱪᱟᱥ ᱫᱚᱠᱚ ᱪᱟᱥ ᱵᱟᱲᱟᱭ ᱜᱮᱭᱟ᱾ ᱟᱫᱚ, ᱟᱹᱰᱤ ᱦᱟᱱᱮ ᱶ ᱢᱤᱫ ᱵᱟᱨ ᱥᱮᱨᱢᱟ ᱥᱮ ᱚᱱᱠᱟ ᱞᱟᱦᱟ ᱨᱮᱠᱚ ᱪᱟᱥ ᱞᱟᱜᱼᱟ ᱟᱞᱮ ᱥᱩᱨ ᱠᱚᱨᱮ ᱜᱮ ᱟᱫᱚ ᱵᱟ ᱟᱞᱮᱦᱚᱸ ᱠᱟᱹᱴᱤᱡ ᱥᱟᱺᱜᱤᱧ ᱠᱚᱨᱮ ᱫᱚ ᱠᱚ ᱪᱟᱥ ᱜᱮᱭᱟ ᱦᱩᱭᱩᱜ ᱜᱮᱭᱟ ᱚᱱᱛᱮ ᱫᱚ᱾
ᱚ ᱟᱪᱪᱷᱟ ᱟᱪᱪᱷᱟ᱾
ᱟᱫᱚ ᱦᱳᱭᱱᱫᱚ ᱦᱳᱭᱳᱜᱼᱟ ᱪᱟᱥ ᱠᱚ ᱟᱫᱚ ᱡᱟᱦᱟᱱᱟᱜ ᱜᱮᱢ ᱨᱚᱦᱚᱭ ᱦᱳᱭ ᱫᱚ ᱦᱳᱭᱳᱜᱼᱟ ᱟᱞᱮᱥᱮᱜ ᱦᱚᱸ
ᱟᱫᱚ ᱦᱚᱜᱼᱚ ᱱᱩᱠᱩ ᱵᱟ ᱵᱟᱠᱚ ᱨᱚᱦᱚᱭᱟ ᱟᱨᱠᱤ ᱥᱚᱢᱚᱭ ᱚᱠᱛᱚ ᱨᱮᱼᱼ ᱟᱨ ᱱᱚᱝᱠᱟ ᱢᱮᱱᱟᱜᱼᱟ ᱫᱟᱜ ᱦᱚᱸ ᱠᱟᱹᱴᱤᱡ ᱚᱵᱷᱟᱵᱽ ᱧᱚᱜ ᱜᱮᱭᱟ ᱟᱨ ᱚᱝᱠᱟ ᱢᱤᱱᱤ ᱠᱚ ᱵᱟᱹᱱᱩᱜ ᱛᱟᱠᱚᱣᱟ᱾ ᱛᱟᱦᱚᱞᱮ ᱟᱫᱚ ᱵᱟᱲᱜᱮ ᱠᱚᱨᱮᱜ ᱠᱷᱮᱛ ᱫᱚ ᱢᱮᱱᱟᱜᱼᱟ ᱢᱮᱱᱠᱷᱟᱱ ᱵᱟᱲᱜᱮ ᱠᱚᱨᱮᱜ ᱢᱤᱱᱤ ᱫᱚ ᱵᱟᱹᱱᱩᱜᱼᱟ᱾ ᱟᱞᱮ ᱱᱚᱸᱰᱮ ᱫᱚ ᱟᱨᱠᱤ ᱤᱱᱟᱹ ᱠᱷᱟᱹᱛᱤᱨ ᱟᱫᱚᱼᱼ ᱮᱸ ᱨᱚᱦᱚᱭ ᱦᱚᱸ ᱵᱟᱠᱚ ᱨᱚᱦᱚᱭᱮᱫᱟ ᱚᱱᱮ ᱚᱝᱠᱟ ᱧᱮᱞᱚᱜᱚᱜ ᱠᱟᱱᱟ ᱟᱨᱠᱤ᱾
ᱟᱪᱪᱷᱟ ᱟᱪᱪᱷᱟ᱾ ᱟᱞᱮ ᱥᱮᱱ ᱫᱚ ᱱᱚᱝᱠᱟ ᱚᱱᱟ ᱠᱷᱤᱨᱟᱹ ᱛᱚᱨᱢᱩᱡᱽ ᱠᱚᱫᱚ ᱟᱸ ᱱᱚᱠᱟ ᱡᱟᱹᱥᱛᱤ ᱧᱚᱜ ᱜᱮᱠᱚ ᱪᱟᱥᱟ ᱫᱚᱢᱮ ᱟᱞᱮ ᱥᱮᱱ ᱫᱚ,
ᱟᱪᱪᱷᱟ,
ᱦᱩᱸ ᱟᱞᱮ ᱴᱚᱞᱟ ᱨᱮᱱ ᱦᱚᱸ ᱚᱝᱠᱟ ᱡᱟᱹᱥᱛᱤ ᱧᱚᱜ ᱜᱮ ᱫᱚᱢᱮ ᱠᱚ ᱪᱟᱥᱟ ᱟᱨ ᱚᱝᱠᱟ ᱟᱞᱮ ᱦᱟᱱᱟ ᱫᱷᱟᱨᱮ ᱦᱚᱸ ᱚᱝᱠᱟ ᱫᱤᱠᱩ ᱠᱩ ᱢᱮᱱᱟᱜ ᱠᱚᱣᱟ᱾
ᱦᱳᱭ
ᱫᱚᱢᱮ ᱠᱚ ᱪᱟᱥ ᱜᱮᱭᱟ᱾
ᱟᱪᱪᱷᱟ᱾
ᱱᱚᱝᱼᱠᱟ ᱟᱨ ᱟᱞᱮ ᱥᱮᱱ ᱫᱚ ᱱᱚᱝᱠᱟ ᱠᱟᱹᱴᱤᱡ ᱫᱟᱜ ᱫᱟᱜ ᱨᱚᱢ ᱵᱚᱥᱛᱷᱟ ᱫᱚᱢᱮ ᱢᱮᱱᱟᱜ ᱜᱮᱭᱟ ᱟᱨᱠᱤ᱾ ᱟ ᱥᱮᱞᱚ ᱠᱚ ᱫᱚᱢᱮ ᱚᱱᱠᱟ ᱵᱮᱱᱟᱣ ᱪᱚᱣ ᱠᱟᱫᱟ ᱠᱚ᱾ ᱦᱳᱭ ᱳᱱᱟ ᱛᱮᱜᱮ ᱠᱚ ᱪᱟᱥ ᱜᱮᱭᱟ᱾
ᱦᱳᱭ ᱟᱫᱚ ᱚᱱᱛᱮ ᱫᱚ ᱠᱷᱟᱱᱼᱼ
ᱚᱝᱠᱟ ᱪᱟᱥ ᱦᱚᱸ ᱵᱟᱲᱟᱭ ᱦᱚᱸᱠᱚ ᱵᱟᱲᱟᱭᱟ ᱵᱷᱟᱜᱮ ᱡᱟᱭᱜᱟ ᱦᱚᱸ ᱠᱟᱱᱟ ᱟᱫᱚ ᱟᱹᱰᱤ ᱫᱤᱱ ᱠᱷᱚᱱ ᱠᱚ ᱪᱟᱥ ᱟᱹᱜᱩᱣ ᱠᱟᱫᱟ ᱟᱫᱚᱼᱼ ᱵᱟᱲᱟᱭ ᱫᱚ ᱡᱷᱚᱛᱚ ᱜᱮᱠᱚ ᱵᱟᱲᱟᱭᱟᱼᱼ
ᱦᱳᱭ ᱦᱳᱭ ᱱᱚᱠᱟ ᱯᱩᱛᱷᱤ ᱥᱮᱨᱢᱟ ᱜᱮ ᱦᱟᱸᱜ ᱚᱱᱟ ᱫᱚ, ᱚᱠᱟᱼᱼ ᱥᱮᱨᱢᱟ ᱱᱚᱠᱟ ᱵᱟᱫ ᱡᱮ ᱚᱝᱠᱟ ᱫᱚ ᱵᱟᱝ ᱧᱮᱞ ᱟᱠᱟᱱᱟ ᱯᱩᱛᱤ ᱥᱮᱨᱢᱟ ᱜᱮᱠᱚ ᱪᱟᱥ ᱟᱹᱜᱩᱼᱼ
ᱦᱮᱸ ᱟᱞᱩ ᱠᱚ ᱟᱞᱩᱼᱼ ᱠᱚᱦᱚᱸ ᱛᱚ ᱟᱫᱚ ᱚᱱᱟ ᱡᱟᱭᱜᱟ ᱨᱮᱫᱚ ᱫᱚᱢᱮ ᱦᱳᱭᱳᱜ ᱜᱮᱭᱟ ᱦᱮᱸᱥᱮ ᱵᱟᱝ?
ᱦᱮᱸ ᱦᱮᱸ ᱟᱞᱩ ᱠᱚᱦᱚᱸ ᱟᱞᱩ ᱫᱚᱢᱮ ᱡᱟᱹᱥᱛᱤ᱾
ᱦᱳᱭ᱾